ᱦᱮᱞᱳ
ᱦᱮᱞᱳ
ᱦᱩᱸ
ᱦᱳᱭ ᱡᱚᱦᱟᱨ ᱜᱤ
ᱦᱮᱸ ᱡᱚᱦᱟᱨ ᱜᱮ
ᱛᱚᱵᱮ ᱪᱮᱜ ᱠᱚᱵᱮᱱ ᱪᱤᱠᱟ ᱵᱟᱲᱟᱭᱫᱟ
ᱪᱮᱫ ᱦᱚᱸ ᱵᱟᱝᱟ ᱫᱩᱲᱩᱵ ᱵᱟᱲᱟ ᱦᱩᱭ ᱠᱟᱱᱟ
ᱟᱪᱪᱷᱟ ᱟᱪᱪᱷᱟ ᱴᱷᱤᱠ ᱡᱚᱢ ᱵᱟᱲᱟ ᱠᱮᱫᱟ ᱯᱮ?
ᱦᱩᱸ ᱡᱚᱢ ᱠᱟᱜᱼᱟ ᱞᱮ
ᱟᱪᱪᱷᱟ ᱦᱮᱸ ᱟᱹᱞᱤᱧ ᱦᱚᱸᱞᱤᱧ ᱡᱚᱢ ᱵᱟᱲᱟ ᱠᱮᱫᱟ ᱟᱫᱚ ᱟᱨ ᱢᱤᱫ ᱫᱷᱚᱢ ᱡᱚᱢ ᱡᱟᱹᱨᱩᱲᱟ ᱥᱮᱛᱟᱜ ᱵᱮᱞᱟ ᱨᱤᱧ ᱡᱚᱢ ᱠᱮᱫᱟ ᱡᱮᱦᱮᱛᱩ
ᱚ, ᱞᱟᱹᱭᱫᱟᱹᱧ ᱡᱮ ᱟᱯᱮ ᱚᱱᱛᱮ ᱫᱚᱻ ᱛᱤᱨᱤᱥᱮ ᱡᱩᱱ ᱫᱚᱠᱚ ᱢᱟᱱᱟᱣ ᱜᱮᱭᱟ ᱥᱮ ᱵᱟᱝᱟ?
ᱦᱳᱭ, ᱢᱟᱱᱟᱣ ᱜᱮᱭᱟ ᱞᱮ, ᱟᱨ ᱟᱹᱰᱤ ᱫᱚᱢ ᱜᱮᱞᱮ ᱢᱟᱱᱟᱣᱟ᱾
ᱩᱸᱻ ᱵᱷᱟᱜᱤ ᱜᱮᱭᱟ᱾
ᱛᱚᱵᱮ᱾ ᱛᱚ, ᱟᱯᱮ ᱥᱮᱜ ᱪᱮᱫᱞᱮᱠᱟ ᱠᱚ ᱢᱟᱱᱟᱣ ᱵᱟᱲᱟᱭᱟ?
ᱟᱞᱮ ᱥᱮᱱ ᱫᱚ ᱚᱝᱠᱟ ᱪᱷᱳᱴᱳ ᱠᱷᱟᱴᱳ ᱵᱷᱟᱵᱛᱮ ᱦᱩᱭᱩᱜᱼᱟ᱾
ᱟᱪᱪᱷᱟ, ᱛᱚᱵᱮ ᱢᱟᱥᱮ ᱛᱷᱚᱲᱟ ᱜᱟᱱ ᱠᱟᱹᱴᱤᱡ ᱞᱟᱹᱭ ᱟᱸᱡᱚᱢ ᱞᱟᱝ ᱢᱮ, ᱛᱷᱚᱲᱟ ᱜᱟᱱ᱾ ᱚᱱᱟ ᱛᱤᱨᱤᱥ ᱡᱩᱱ ᱵᱤᱥᱚᱭ ᱫᱚ ᱪᱮᱫ ᱞᱮᱠᱟ ᱯᱮ ᱢᱟᱱᱟᱣ ᱫᱟ ᱦᱟᱸᱜ ᱟᱨ ᱚᱱᱟ ᱛᱟᱭᱚᱢ ᱟᱹᱞᱤᱧ ᱞᱤᱧ ᱞᱟᱹᱭᱫᱟ᱾
ᱟᱞᱮᱢᱟᱻ ᱪᱮᱜᱠᱟ ᱞᱮ ᱢᱟᱱᱟᱣᱟ, ᱚᱝᱠᱟ ᱢᱟᱱᱮ ᱯᱷᱚᱴᱳ ᱠᱚ ᱥᱟᱢᱱᱮ ᱨᱮ
ᱦᱳᱭ᱾
ᱵᱟᱦᱟ ᱢᱟᱞᱟ ᱠᱚᱠᱚ ᱮᱢᱟᱜᱼᱟ, ᱫᱷᱩᱯ ᱠᱚᱠᱚ ᱫᱷᱚᱨᱟᱣᱟᱻ ᱵᱚᱸᱜᱟ ᱠᱚ ᱦᱩᱭᱩᱜᱼᱟ᱾ ᱟᱨ ᱚᱠᱚᱭ ᱠᱚ ᱢᱟᱱᱥᱤᱠ ᱠᱚ ᱡᱩᱫᱤ ᱠᱚ ᱮᱢ ᱟᱠᱟᱟᱱ ᱩᱱᱠᱩ ᱠᱚ ᱢᱟᱱᱥᱤᱠ ᱠᱚ ᱠᱚ ᱮᱢᱟ ᱟᱨᱠᱤ᱾
ᱦᱳᱭ᱾
ᱚᱝᱠᱟ᱾
ᱟᱨ ᱚᱱᱟ ᱚᱱᱟ ᱛᱟᱭᱚᱢ ᱢᱟᱱᱮ ᱡᱟᱸᱦᱟᱱᱟᱜ ᱠᱷᱟᱴᱚ ᱢᱟᱴᱚ ᱢᱤᱴᱤᱝ ᱠᱚ ᱪᱮᱫ ᱠᱚᱪᱚᱝ
ᱤᱱᱟᱹ ᱯᱚᱨᱮᱻ ᱚᱠᱚᱭ ᱚᱠᱟᱞᱮᱠᱟᱻ ᱢᱟᱱᱮ ᱵᱚᱠᱛᱚᱵᱵᱚ ᱠᱚᱠᱚ ᱮᱢᱮᱜᱼᱟ ᱚᱝᱠᱟ᱾ ᱞᱟᱹᱭᱟᱠᱚ ᱚᱱᱟ ᱠᱚ, ᱚᱱᱟ ᱠᱚ ᱦᱩᱭᱩᱜᱼᱟ ᱟᱨ
ᱟᱪᱪᱷᱟ, ᱟᱪᱪᱷᱟ᱾
ᱪᱮ ᱦᱚᱸ ᱚᱝᱠᱟ ᱫᱚ ᱵᱟᱝ ᱦᱩᱭᱩᱜ ᱜᱮᱭᱟ᱾
ᱟᱪᱪᱷᱟ, ᱛᱚ ᱴᱷᱤᱠ ᱟᱹᱞᱤᱧ ᱞᱤᱧ ᱞᱟᱹᱭᱮᱫᱟ ᱟᱞᱮ ᱥᱮᱱ ᱱᱟᱦᱟᱜ, ᱟᱞᱮ ᱪᱮᱫ ᱞᱮᱠᱟᱞᱮ ᱢᱟᱱᱟᱣᱫᱟ᱾ ᱥᱮ ᱥᱮᱫᱟᱭ ᱠᱷᱚᱡ ᱪᱮᱫ ᱞᱮᱠᱟ ᱞᱮ ᱢᱟᱱᱟᱣ ᱟᱹᱜᱩ ᱟᱠᱟᱫᱟ᱾ ᱟᱨ ᱟᱞᱮ ᱢᱟ ᱡᱮᱦᱮᱛᱩ ᱯᱚᱭᱮᱱᱴ ᱧᱚᱜ ᱡᱟᱭᱜᱟ ᱨᱮᱜᱮ ᱢᱮᱱᱟᱜ ᱞᱮᱭᱟ ᱛᱚ᱾ ᱢᱤᱴᱟᱱ
ᱦᱩᱸ᱾
ᱢᱟᱱᱮ ᱯᱚᱭᱮᱱᱴ ᱡᱟᱭᱜᱟ ᱡᱮᱱᱚ ᱵᱟ, ᱦᱟᱱᱛᱮ ᱱᱟᱛᱮ ᱠᱷᱚᱡ ᱢᱟᱱᱮ ᱥᱩᱵᱤᱫᱷᱟ ᱜᱮᱭᱟ ᱟᱨ ᱟᱹᱰᱤ ᱜᱟᱱ ᱜᱮᱠᱚ ᱡᱟᱣᱨᱟ ᱜᱚᱫᱚᱜᱼᱟ ᱦᱚᱲ ᱚᱱᱠᱟᱱᱟᱜ ᱡᱟᱭᱜᱟ ᱨᱮᱞᱮ ᱦᱩᱭ ᱪᱚᱭᱫᱟ, ᱟᱨ ᱥᱮᱫᱟᱭ ᱞᱮᱠᱟᱜᱮ ᱡᱮᱞᱮᱠᱟ ᱵᱮᱱ ᱢᱮᱱ ᱠᱮᱭᱟ ᱥᱮᱫᱟᱭ ᱨᱮ ᱢᱟᱱᱮ ᱟᱹᱰᱤ ᱢᱟᱨᱟᱝ ᱛᱮᱞᱮ ᱴᱟᱺᱰᱤ ᱚᱪᱚᱭᱮᱫ ᱠᱟᱱ ᱛᱟᱦᱮᱱᱟ ᱦᱩᱞ ᱢᱟᱦᱟ ᱴᱟᱺᱰᱤ ᱞᱮ ᱵᱮᱱᱟᱣᱮᱫ ᱠᱟᱱ ᱦᱚᱲ ᱠᱚ ᱦᱩᱭᱩᱜ ᱠᱟᱱ ᱠᱷᱟᱹᱛᱤᱨ ᱛᱮ ᱥᱮ ᱟᱭᱢᱟ ᱦᱚᱲ ᱠᱚ ᱦᱩᱭᱩᱜ ᱠᱟᱱ ᱠᱷᱟᱹᱛᱤᱨ, ᱛᱚ ᱱᱮᱥᱻ ᱱᱮᱥ ᱦᱚᱸ ᱥᱮᱫᱟᱭ ᱞᱮᱠᱟᱜᱮ ᱚᱝᱠᱟ ᱜᱮ ᱦᱩᱭ ᱠᱟᱱᱟ, ᱡᱮᱞᱮᱠᱟ ᱵᱮᱱ ᱢᱮᱱ ᱠᱮᱫ ᱜᱮᱭᱟ ᱛᱤᱦᱤᱧ᱾ ᱛᱮᱦᱮᱧ ᱜᱮ ᱦᱩᱭᱩᱜ ᱠᱟᱱᱟ᱾ ᱟᱨ, ᱡᱮᱞᱮᱠᱟ ᱵᱮᱱ ᱢᱮᱱ ᱠᱮᱭᱟ ᱡᱮ ᱟᱹᱞᱤᱧ ᱢᱟ ᱦᱮᱸ ᱟᱞᱮᱢᱟ ᱱᱚᱛᱮ ᱥᱮᱛᱟᱜ ᱵᱮᱞᱟ ᱨᱮ ᱜᱮ ᱦᱟᱸᱜ ᱢᱟᱱᱮ ᱚᱱᱠᱟᱜᱮ ᱚᱠᱚᱭ ᱠᱚ ᱪᱚᱝ ᱢᱮᱱ ᱢᱮᱱ ᱦᱚᱲ ᱠᱚ ᱪᱟᱞᱟᱣᱻ ᱵᱟᱲᱟᱭᱮᱱ ᱛᱟᱞᱮᱭᱟ᱾ ᱥᱮ ᱪᱟᱞᱟᱣ ᱩᱢ ᱵᱟᱲᱟᱭ ᱱᱟᱠᱚ᱾ ᱛᱚ ᱪᱟᱞᱟᱣ ᱩᱢ ᱵᱟᱲᱟ ᱠᱟᱛᱮ ᱫᱚ ᱢᱟᱱᱮ ᱢᱟᱲᱟᱝ ᱨᱮ ᱫᱚ ᱢᱟᱱᱮ ᱩᱱᱠᱤᱱ ᱵᱟᱵᱟ ᱥᱤᱫ- ᱢᱩᱨᱢᱩ ᱟᱨ ᱠᱟᱹᱱᱩ ᱢᱩᱨᱢᱩ ᱛᱟᱹᱠᱤᱱ ᱜᱮ ᱦᱟᱸᱜ ᱩᱱᱠᱤᱱ ᱜᱮ ᱢᱟᱱᱮ ᱢᱟᱱᱮ ᱵᱟᱦᱟ ᱢᱟᱞᱟ ᱠᱚ ᱠᱚ ᱦᱚᱨᱚᱜ ᱵᱟᱲᱟᱜ ᱠᱤᱱᱟᱹ᱾ ᱛᱚ ᱤᱱᱟᱹ ᱠᱟᱛᱮ ᱫᱚ ᱢᱟᱱᱮ ᱵᱟᱹᱛᱤ ᱠᱚᱠᱚ ᱡᱮᱨᱮᱫ ᱵᱟᱲᱟ ᱠᱮᱫᱟ᱾ ᱥᱮ ᱯᱩᱡᱟᱹ ᱵᱟᱲᱟ ᱠᱮᱫᱟ ᱠᱚ, ᱤᱱᱟᱹ ᱠᱟᱛᱮ ᱢᱟᱱᱮ, ᱰᱚᱵᱚᱜ ᱡᱚᱦᱟᱨ ᱫᱮᱵᱟᱥᱵᱟ ᱵᱟᱲᱟ ᱠᱮᱫ ᱠᱤᱱᱟ ᱠᱚ᱾
ᱦᱩᱸᱻ
ᱛᱟᱭᱚᱢ ᱫᱚ ᱦᱟᱸᱜ, ᱠᱤᱪᱷᱩᱩᱜᱟᱱ ᱛᱟᱭᱚᱢ᱾ ᱢᱤᱴᱤᱝ ᱟᱨᱟᱢᱵᱷᱚᱭᱮᱱᱟ ᱥᱮ ᱮᱦᱚᱵ ᱱᱟ ᱫᱚᱥ ᱵᱟᱡᱟᱜ ᱜᱟᱱ ᱚᱠ ᱛᱮ ᱠᱷᱚᱱ ᱟᱨ ᱛᱮᱤᱦᱮᱧ ᱞᱟᱹᱜᱤᱫ ᱫᱤᱱ ᱫᱚ ᱦᱟᱸᱜ ᱟᱞᱮ ᱫᱚ᱾ ᱢᱟᱱᱮ ᱚᱱᱠᱟ ᱜᱮ᱾ ᱞᱟᱹᱴᱩ ᱞᱟᱹᱴᱩ ᱢᱟᱨᱟᱝ ᱯᱮᱲᱟ ᱥᱮ, ᱢᱟᱥᱭ ᱢᱟᱦᱟᱥᱚᱭ ᱞᱮᱠᱟᱱ ᱠᱚ ᱦᱚᱲ᱾ ᱞᱮ ᱱᱮᱣᱛᱟ ᱵᱟᱲᱟᱣ ᱟᱠᱟᱫ ᱠᱚᱣᱟ। ᱡᱮ ᱟᱨ ᱢᱟᱱᱮ ᱩᱱ ᱼᱼ ᱩᱱᱠᱩ ᱫᱚ ᱢᱟᱱᱮ ᱱᱤᱛᱚᱜ ᱦᱟᱸᱜ ᱢᱟᱱᱮ ᱼᱼ ᱩᱱᱠᱩ ᱢᱟᱦᱟᱥᱚᱭ ᱫᱚ ᱟᱵᱚ ᱡᱷᱚᱛᱚ ᱦᱚᱲ ᱜᱮ ᱦᱟᱸᱜ ᱥᱮ ᱟᱞᱮ ᱡᱷᱚᱛᱚ ᱦᱚᱲ ᱜᱮ ᱦᱟᱸᱜ ᱼᱼ ᱢᱟᱱᱮ ᱟᱜᱟᱢ ᱫᱤᱱ ᱨᱮᱭᱟᱜ ᱱᱟᱜᱟᱢ ᱠᱟᱛᱷᱟ ᱠᱚᱣᱟᱜ ᱞᱟᱹᱭ ᱟᱸᱡᱚᱢᱟᱫ ᱵᱚᱱᱟ, ᱟᱨ ᱚᱱᱠᱟ ᱜᱮ ᱚᱱᱟ ᱫᱚ ᱮ ᱪᱟᱞᱟᱜ ᱠᱟᱱ ᱛᱟᱵᱚᱱ ᱜᱮᱭᱟ ᱦᱟᱸᱜ। ᱞᱟᱹᱭ ᱤᱫᱤᱭᱮᱫ ᱠᱟᱱ ᱜᱮᱭᱟ ᱠᱚ ᱦᱟᱸᱜ᱾ ᱢᱟᱱᱮ ᱼ ᱪᱮᱫ ᱠᱚᱪᱚᱝ ᱠᱚ ᱞᱟᱹᱭᱤᱫᱤᱭ ᱤᱫᱤᱭᱮ ᱠᱟᱱᱟ ᱦᱟᱸᱜ ᱟᱨ ᱟᱵᱚ ᱦᱚᱸ ᱦᱚᱭᱛᱳ ᱞᱟᱦᱟ ᱛᱮᱢᱟ ᱡᱮ ᱾ ᱵᱟᱵᱟ ᱥᱤᱫᱷᱩ ᱢᱩᱨᱢᱩ ᱟᱨ ᱠᱟᱹᱱᱦᱩ ᱢᱩᱨᱢᱩ ᱛᱟᱠᱮᱱ ᱡᱮᱦᱮᱛᱩ ᱾ ᱟᱵᱚᱣᱟᱜ ᱫᱤᱥᱚᱢ ᱢᱟᱱᱮ ᱫᱤᱥᱚᱢ ᱞᱟᱹᱜᱤᱫ ᱛᱮᱠᱤᱱ ᱼᱼ ᱛᱟᱣ ᱞᱟᱹᱲᱦᱟᱹᱭ ᱞᱮᱱᱟ᱾ ᱛᱚᱵᱮ ᱴᱷᱤᱠ ᱚᱱᱠᱟᱜᱮ ᱾ ᱡᱮᱱ ᱟᱵᱚᱣᱟᱜ ᱫᱤᱥᱚᱢ ᱞᱟᱹᱜᱤᱫ ᱢᱟᱠᱤᱱ ᱞᱟᱹᱲᱦᱟᱹᱭ ᱞᱮᱱ ᱛᱚᱵᱮ ᱴᱷᱤᱠ ᱵᱚᱨᱛᱚᱢᱟᱱ ᱟᱵᱚ ᱚᱱᱠᱟ ᱜᱮ ᱢᱤᱫᱵᱟᱨ ᱪᱮᱫ ᱠᱚ ᱾ ᱪᱚᱝ ᱦᱟᱸᱜ ᱵᱟᱵᱚᱱ ᱧᱟᱢ ᱠᱟᱫᱟ᱾ ᱥᱚᱨᱠᱟᱨ ᱴᱷᱮᱱ ᱠᱷᱚᱡ ᱢᱤᱫᱵᱟᱨ ᱦᱮᱞᱯ ᱵᱟᱵᱚᱱ ᱧᱟᱢ ᱟᱠᱟᱫᱟ। ᱛᱚ ᱱᱚᱣᱟ ᱵᱤᱥᱚᱭ ᱛᱮᱜᱮᱦᱚᱸ ᱚᱱᱮ, ᱜᱟᱯᱟᱞᱢᱟᱨᱟᱣ ᱦᱩᱭᱩᱜᱼᱟ ᱥᱮ ᱢᱤᱴᱤᱝ ᱦᱩᱭᱩᱜᱼᱟ। ᱛᱚ ᱪᱟᱞᱟᱜ ᱠᱟᱱᱟ ᱱᱚᱣᱟ ᱵᱤᱥᱚᱭ ᱛᱮᱦᱚᱸ। ᱟᱫᱚ ᱢᱤᱴᱤᱝ ᱵᱚᱨᱛᱚᱢᱟᱱ ᱢᱟᱱᱮ ᱠᱚᱱᱴᱤᱱᱤᱭᱩ ᱨᱮᱜᱮ ᱪᱟᱞᱟᱜ ᱠᱟᱱᱟ ᱦᱟᱸᱜ ᱟᱫᱚ ᱾ ᱛᱟᱭᱚᱢ ᱫᱚ ᱢᱤᱫ ᱵᱟᱨ ᱦᱳᱭᱛᱚ ᱠᱟᱹᱴᱤᱡ ᱢᱟᱪᱷᱟ ᱾ ᱟ ᱮᱱᱮᱡ ᱥᱮᱨᱮᱧ ᱛᱟᱦᱮᱱᱟ। ᱟᱨ ᱚᱱᱟ ᱛᱟᱭᱚᱢ ᱫᱚ ᱦᱟᱸᱜ ᱾ ᱚᱱᱠᱟᱜᱮ ᱪᱮᱫ ᱠᱚᱪᱚᱝ ᱯᱨᱳᱜᱨᱟᱢ ᱛᱟᱦᱮᱱᱟ ᱦᱟᱸᱜ ᱮᱱᱮᱡ ᱥᱮᱨᱮᱧ ᱛᱟᱦᱮᱱᱟ᱾ ᱛᱚ ᱚᱱᱟ ᱛᱮ ᱮᱱᱮᱡ ᱥᱮᱨᱮᱧ ᱵᱟᱲᱟ ᱠᱟᱛᱮᱫ ᱾ ᱛᱚ ᱤᱱᱠᱟ ᱛᱮᱜᱮ ᱢᱟᱱᱮ ᱾ ᱛᱷᱚᱲᱟ ᱜᱟᱱ ᱠᱚ ᱨᱟᱹᱥᱠᱟᱹᱜᱼᱟ ᱨᱟᱹᱥᱠᱟᱹ ᱵᱟᱲᱟ ᱠᱟᱛᱮᱜ ᱢᱟ ᱫᱚ ᱦᱟᱸᱜ ᱢᱟᱱᱮ ᱢᱩᱪᱟᱹᱫᱚᱜᱼᱟ ᱨᱟᱹᱥᱠᱟᱹ ᱾ ᱠᱚ ᱨᱟᱹᱥᱠᱟᱹᱜ ᱟᱠᱚ ᱥᱮᱠᱚ ᱪᱤᱠᱟᱹᱜᱼᱟ ᱛᱚᱵᱮ ᱮᱠᱪᱩᱭᱮᱞᱤ ᱟᱹᱞᱤᱧ ᱫᱚ ᱱᱤᱭᱟᱹ ᱜᱮᱞᱤᱧ ᱢᱮᱱᱟ ᱛᱮᱦᱮᱧᱟᱜ ᱫᱤᱱ ᱢᱟ ᱮᱛᱮᱫ ᱨᱟᱹᱥᱠᱟᱹᱣᱟᱜ ᱫᱤᱱ ᱢᱟ ᱮᱛᱮᱫ ᱵᱟᱝ ᱠᱟᱱ ᱛᱟᱵᱚᱱ ᱜᱮᱭᱟ। ᱛᱚ ᱫᱤᱠ ᱨᱮᱭᱟᱜ ᱫᱩᱠᱷ ᱨᱮᱭᱟᱜ ᱜᱮ ᱫᱤᱱ ᱠᱟᱱ ᱛᱟᱵᱚᱱᱟ। ᱛᱚᱸ ᱢᱟᱱᱮ ᱥᱟᱨᱟ ᱫᱤᱱ ᱨᱮ ᱪᱮᱫ ᱠᱚ ᱦᱳᱼᱟ ᱵᱟᱝ ᱦᱩᱭᱩᱜᱜᱼᱟ ᱚᱱᱟ ᱚᱱᱟᱨᱮ ᱵᱚᱨᱱᱚᱱᱟ ᱞᱤᱧ ᱮᱢ ᱠᱮᱫᱟ ᱡᱮᱱᱮ ᱵᱟ।
ᱛᱟᱦᱟᱞᱮ ᱮᱱᱮᱡ ᱥᱮᱨᱮᱧ ᱡᱚᱫᱤᱭᱳ ᱦᱩᱭᱩᱜ ᱜᱮᱭᱟ ᱪᱮᱫ ᱞᱮᱠᱟᱱᱟᱜ ᱦᱩᱭᱩᱜ ᱜᱮᱭᱟ?
ᱦᱳᱭ ᱮᱱᱮᱡ ᱥᱮᱨᱮᱧ ᱫᱚ ᱟᱞᱮ ᱫᱚ ᱢᱟᱱᱮ ᱾ ᱛᱩᱢᱫᱟᱜ ᱴᱟᱢᱟᱠ ᱫᱚᱝ ᱞᱟᱜᱽᱬᱮ ᱮᱱᱮᱡ ᱥᱮᱨᱮᱧ ᱜᱮ, ᱦᱟᱸᱜ ᱢᱟᱱᱮ ᱡᱟᱹᱥᱛᱤ ᱫᱚ ᱜᱩᱨᱩᱛᱛᱚᱨᱚ ᱫᱚᱞᱮ ᱮᱢᱚᱜᱼᱟ। ᱟᱨ ᱢᱤᱫ ᱵᱟᱨ ᱮᱥ ᱦᱟᱸᱜ ᱟᱵᱮᱱ ᱥᱮ ᱟᱹᱞᱤᱧ ᱞᱮᱠᱟᱱ ᱡᱮᱱᱟᱨᱮᱥᱚᱱ ᱨᱮᱱ ᱠᱩᱲᱤ ᱠᱚᱠᱚ ᱜᱮ ᱦᱟᱸᱜ ᱼᱼ ᱩᱱᱠᱩ ᱫᱚ ᱛᱚ ᱰᱤᱡᱮ ᱠᱚᱨᱮ ᱜᱮ ᱟᱹᱰᱤ ᱜᱟᱱ ᱜᱮᱭᱟ ᱢᱚᱱ ᱢᱮᱱᱟᱜ ᱛᱟᱠᱚᱣᱟ। ᱟᱫᱚ ᱟᱞᱮ ᱫᱚ ᱩᱱᱟᱹᱜ ᱰᱤᱡᱮ ᱫᱚ ᱟᱛᱮᱫ ᱵᱟᱞᱮ ᱛᱩᱢᱫᱟᱜ ᱴᱟᱢᱟᱠ ᱠᱷᱚᱡ ᱵᱟᱹᱲᱛᱤ ᱫᱚ ᱾ ᱛᱚ ᱵᱟᱞᱮ ᱢᱚᱱᱮ ᱵᱟᱲᱟᱣᱟᱜ ᱜᱮᱭᱟ ᱟᱨ ᱚᱱᱮ ᱠᱚ ᱢᱮᱱᱟ ᱡᱚᱛᱚ ᱦᱚᱲ ᱟᱛᱮᱫ ᱢᱟᱱᱟᱣ ᱠᱚᱣᱟᱢ ᱥᱮᱵᱮᱱ ᱢᱟᱱᱟᱣ ᱠᱚᱣᱟ ᱚᱱᱠᱟᱱᱟᱜ ᱼᱼ ᱚᱵᱚᱥᱛᱷᱟ ᱨᱮᱦᱚᱸ ᱮᱱᱛᱮ ᱵᱟᱹᱱᱩᱜᱼᱟ ᱵᱟᱝ ᱥᱮ, ᱵᱟᱵᱩᱱ ᱢᱟᱱᱟᱣ ᱫᱟᱲᱮ ᱟᱠᱚᱣᱟ ᱥᱮ ᱛᱤᱱᱟᱹᱜ ᱜᱟᱱ ᱦᱚᱲ ᱠᱚ ᱟᱸᱡᱚᱢᱟ ᱥᱮ ᱼᱼ ᱠᱚ ᱟᱸᱡᱚᱢᱟ ᱟᱨ ᱰᱤᱡᱮ ᱮᱠᱪᱩᱭᱮᱞᱤ--‌ ᱵᱟᱹᱲᱤᱡ ᱵᱚᱥᱛᱩ ᱦᱚᱸ ᱵᱟᱝ ᱠᱟᱱᱟ ᱡᱮᱵᱚᱱ ᱢᱟᱱᱟ‌ ᱠᱚᱣᱟ᱾ ᱛᱚᱵᱮ ᱦᱮᱸ ᱟᱹᱞᱤᱧ ᱫᱚ ᱱᱤᱭᱟᱹ ᱞᱤᱧ ᱢᱮᱱᱟ᱾ ᱛᱚᱵᱮ ᱥᱟᱶ ᱥᱟᱶᱛᱮ ᱢᱤᱫᱵᱟᱨ ᱚᱱᱠᱟ ᱜᱮ ᱦᱩᱭᱩᱜ ᱠᱟᱱᱟ ᱪᱟᱹᱯᱨᱤ ᱮᱱᱮᱡ। ᱛᱚ ᱪᱷᱟᱹᱯᱨᱤ ᱮᱱᱮᱡ ᱫᱚ ᱮᱱᱛᱮ ᱯᱩᱨᱟᱹ ᱢᱟᱱᱟ ᱠᱚ ᱨᱮᱭᱟᱜ ᱦᱟᱠ ᱢᱮᱱᱟᱜ ᱛᱟᱵᱚᱱᱟ ᱟᱨᱵᱚᱱ ᱢᱟᱱᱟ ᱠᱚᱣᱟ᱾ ᱪᱮᱫᱟᱜ ᱥᱮ ᱱᱚᱣᱟ
ᱵᱤᱡᱮ ᱢᱟᱱᱮ ᱜᱮ ᱛᱚ ᱯᱷᱟᱯᱨᱤ ᱮᱱᱮᱡ,
ᱦᱳᱭ ᱰᱤᱡᱟ ᱫᱚ ᱪᱮᱫ ᱵᱮᱱ ᱢᱮᱱ ᱠᱮᱫᱟ?
ᱞᱮᱭᱮᱜ-ᱤᱧ ᱰᱤᱡᱮ ᱢᱟᱱᱮ ᱜᱮᱛᱚ ᱪᱷᱟᱯᱨᱤ ᱮᱱᱮᱡ ᱢᱟ ᱦᱩᱭᱩᱜᱼᱟ।
ᱦᱳ ᱦᱳᱭ ᱰᱤᱡᱮ ᱦᱳᱭ ᱰᱤᱡᱮ ᱡᱟᱱᱮ ᱮᱠᱪᱩᱭᱮᱞᱤ ᱦᱳᱭ ᱠᱤᱪᱷᱩ ᱠᱤᱪᱷᱩ ᱢᱮᱱᱟᱜ ᱜᱮᱭᱟ ᱦᱟᱸᱜ ᱟᱫᱚ ᱼᱼ ᱚᱱᱟ ᱫᱚ ᱚᱱᱮ ᱠᱚ ᱢᱮᱱᱟ ᱪᱷᱟᱯᱨᱤ ᱮᱱᱮᱡ ᱫᱚ ᱥᱴᱨᱟ ᱚᱠᱟᱴᱟᱜ ᱢᱟᱱᱮ ᱧᱮᱞ ᱠᱟᱛᱮᱜ ᱦᱚᱸ ᱡᱟᱛᱮ ᱡᱮᱢᱚᱱ ᱥᱚᱱᱢᱟᱱ ᱵᱟᱝ ᱵᱩᱡᱷᱟᱹᱜ
ᱟᱨ ᱵᱟᱝ ᱨᱮᱦᱚᱸ ᱱᱚᱣᱟ ᱰᱤᱡᱮ ᱮᱱᱮᱡ ᱵᱟᱝ ᱠᱷᱟᱱ ᱱᱚᱣᱟ ᱢᱟᱭᱤᱠ ᱛᱮ ᱵᱚᱠᱥ ᱠᱚᱛᱮ ᱮᱱᱮᱡ ᱠᱷᱚᱱ ᱫᱚ ᱴᱟᱢᱟᱠ ᱛᱩᱢᱫᱟᱜ ᱛᱮ ᱮᱱᱮᱡ ᱜᱮ ᱵᱷᱟᱜᱮᱭᱟ
ᱦᱳᱭ ᱴᱷᱤᱠ ᱴᱷᱤᱠ ᱢᱩᱴᱟᱹ ᱛᱮ ᱟᱵᱮᱱ ᱫᱚ ᱱᱤᱭᱟᱹ ᱜᱮ ᱵᱟᱰᱟᱭ ᱧᱟᱢ ᱠᱟᱜ ᱵᱮᱱ ᱡᱮ ᱟᱞᱮ ᱫᱚ ᱚᱱᱟ ᱰᱤᱡᱮ ᱦᱚᱸ ᱟᱨ ᱪᱷᱟᱹᱯᱨᱤ ᱚᱱᱟ ᱠᱚᱫᱢ ᱞᱮ ᱤᱭᱟᱹ ᱵᱟᱲᱟ ᱠᱟᱜ ᱜᱮᱭᱟ ᱢᱟᱱᱮ ᱩᱱᱟᱹᱜ ᱵᱟᱞᱮ ᱢᱚᱱᱮ ᱜᱚᱲᱚᱜᱼᱟ ᱥᱮ ᱡᱟᱹᱥᱛᱤ ᱵᱟᱞᱮ ᱫᱚᱦᱚᱭ ᱜᱮᱭᱟ ᱛᱩᱢᱫᱟᱜ ᱴᱟᱢᱟᱠ ᱫᱚᱝ ᱞᱟᱜᱽᱲᱮ ᱮᱱᱮᱡ ᱥᱮᱨᱮᱧ ᱛᱮᱜᱮᱞᱮ
ᱦᱩᱸ
ᱠᱩᱥᱤ ᱨᱟᱹᱥᱠᱟᱹᱜᱼᱟ ᱡᱟᱹᱱᱤ ᱵᱟᱝ?
ᱦᱩᱸ
ᱛᱚ ᱟᱯᱮᱥᱮᱫ ᱜᱮ ᱦᱟᱸᱜ ᱱᱚᱣᱟ ᱵᱤᱥᱚᱭ ᱛᱮ ᱛᱷᱚᱲᱟ ᱜᱟᱱ ᱠᱟᱹᱴᱤᱡ ᱪᱩᱞᱩᱝ ᱞᱟᱹᱭ ᱟᱸᱡᱚᱢ ᱟᱞᱟᱝ ᱢᱮ
ᱟᱞᱮᱥᱮᱱ ᱫᱚ ᱟᱞᱮᱥᱮᱱ ᱫᱚ ᱩᱱᱟᱹᱜ ᱠᱤᱪᱷᱩ ᱫᱚ ᱪᱮᱫ ᱦᱚᱸ ᱵᱟᱝ ᱦᱩᱭᱩᱜ ᱜᱮᱭᱟ ᱟᱞᱮ ᱥᱮᱱ ᱫᱚ ᱥᱩᱫᱩ ᱱᱚᱣᱟ ᱢᱟᱱᱟᱣ ᱛᱮᱫᱠᱚ ᱢᱟᱱᱟᱣᱟ ᱥᱮᱛᱟᱜ ᱵᱮᱲᱟ ᱛᱩᱯᱩ ᱯᱷᱟᱨᱪᱟ ᱠᱟᱛᱮ ᱵᱚᱸᱜᱟ ᱵᱟᱲᱟᱭᱟ ᱠᱚ ᱤᱱᱟᱹ ᱯᱚᱨᱮ ᱠᱷᱚᱱ ᱜᱮ ᱟᱫᱚ ᱵᱚᱱᱫᱚᱜᱼᱟ
ᱟᱪᱪᱷᱟ ᱟᱪᱪᱷᱟ
ᱩᱱᱟᱹᱜ ᱠᱤᱪᱷᱩ ᱫᱚ ᱪᱮᱫ ᱦᱚᱸ ᱵᱟᱝ ᱦᱩᱭᱩᱜ ᱜᱮᱭᱟ
ᱟᱪᱪᱷᱟ ᱴᱷᱤᱠ
ᱦᱩᱸ
ᱟᱨ ᱟᱨ ᱟᱨ ᱛᱚᱵᱮ ᱟᱹᱞᱤᱧ ᱢᱤᱫ ᱴᱮᱱ ᱠᱟᱛᱷᱟ ᱞᱤᱧ ᱢᱮᱱᱟ ᱛᱚ ᱛᱮᱦᱮᱧᱟᱜ ᱢᱟ ᱥᱚᱵ ᱠᱷᱟᱴᱚ ᱢᱟᱪᱷᱟ ᱛᱮᱜᱮᱞᱤᱝ ᱢᱮᱱ ᱠᱮᱫᱟ ᱟᱨ ᱢᱚᱡᱽ ᱛᱮᱢ ᱢᱮᱱ ᱞᱮᱠᱷᱟᱡ ᱢᱟ ᱮᱱᱛᱮᱫ ᱡᱟᱹᱲ ᱥᱤᱥᱴᱮᱢ ᱦᱩᱭᱩᱜᱼᱟ ᱛᱚ ᱚᱱᱠᱟ ᱱᱟᱜ ᱚᱱᱟ ᱡᱟᱹᱲ ᱥᱤᱥᱴᱮᱢ ᱢᱮᱱᱞᱠᱷᱟᱱ ᱥᱚᱢᱚᱭ ᱦᱚᱸ ᱮᱱᱛᱮ ᱵᱟᱝ ᱦᱩᱭᱩᱜᱼᱟ, ᱛᱚ ᱠᱟᱴᱚ ᱢᱟᱪᱷᱟ ᱛᱮᱜᱮᱞᱟᱝ ᱢᱮᱱ ᱠᱮᱫᱟ ᱦᱩᱞ ᱢᱟᱦᱟ ᱵᱤᱥᱚᱭ ᱛᱮᱫᱚ ᱛᱚᱵᱮ ᱱᱤᱛᱚᱜ ᱫᱚ ᱞᱟᱝ ᱢᱮᱱᱟ, ᱤᱭᱟᱹ ᱵᱮᱥ ᱚᱱᱠᱟ ᱠᱷᱟᱡ ᱡᱟᱭᱜᱟ ᱡᱟᱭᱜᱟ ᱛᱮ ᱦᱩᱭᱩᱜ ᱠᱟᱱᱟ ᱤᱭᱟᱹ ᱢᱮᱞᱟ ᱠᱚ ᱯᱟᱛᱟ ᱢᱮᱞᱟ ᱠᱚ ᱥᱟᱶ ᱥᱟᱶ ᱛᱮ ᱪᱮᱫ ᱪᱮᱫ ᱠᱚᱪᱚᱝ ᱢᱮᱞᱟ ᱢᱮᱱᱟᱜᱼᱟ᱾
ᱵᱳᱨᱳ ᱯᱟᱛᱟ ᱚᱱᱟ ᱠᱚᱛᱚ ᱵᱩᱨᱩ ᱵᱚᱸᱜᱟ
ᱛᱚ ᱦᱩᱸ ᱛᱚᱵᱮ ᱚᱱᱟ ᱠᱚᱨᱮ ᱜᱮ ᱦᱟᱸᱜ ᱚᱱᱮ ᱰᱤᱡᱮ ᱮᱱᱮᱡ ᱪᱷᱟᱹᱯᱨᱤ ᱮᱱᱮᱡ ᱟᱹᱰᱤ ᱡᱟᱹᱥᱛᱤ ᱫᱚ ᱛᱟᱦᱮᱸᱱ ᱠᱟᱱᱟ ᱱᱟᱦᱟᱜ ᱛᱚᱵᱮ ᱦᱮᱸ ᱱᱚᱣᱟ ᱪᱮᱫ ᱩᱱᱠᱩ ᱮᱱᱛᱮᱫ ᱯᱚᱨᱤᱪᱟᱞᱚᱠ ᱢᱟᱱᱮ ᱥᱮ ᱠᱚᱢᱤᱴᱤ ᱵᱮᱱ ᱢᱮᱛᱟᱣ ᱠᱚᱣᱟ ᱤᱭᱟᱹ ᱚᱱᱟ ᱢᱮᱞᱟ ᱠᱚᱨᱮᱱ ᱛᱚ ᱩᱱᱠᱩ ᱩᱱᱠᱩᱣᱟᱜ ᱦᱮᱸ ᱞᱟᱦᱟ ᱨᱮ ᱩᱱᱠᱩ ᱞᱟᱦᱟᱨᱮ ᱟᱵᱮᱱ ᱟᱵᱮᱱᱟᱜ ᱨᱟᱭ ᱪᱮᱫ ᱵᱮᱱ ᱫᱚᱦᱚᱭᱟ ᱡᱟᱛᱮ ᱡᱮᱢᱚᱱ ᱩᱱᱠᱩ ᱱᱚᱣᱟ ᱵᱤᱥᱚᱭ ᱛᱮ ᱥᱮ ᱱᱚᱣᱟ ᱠᱚ ᱢᱟᱱᱟᱣ ᱫᱟᱲᱮᱭᱟ ᱠᱚᱣᱟᱹᱧ ᱡᱟᱛᱮ ᱡᱮᱢᱚᱱ ᱰᱤᱡᱮ ᱮᱱᱮᱡ ᱥᱮ ᱪᱷᱟᱹᱯᱨᱤ ᱮᱱᱮᱡ ᱢᱟᱱᱮ ᱵᱟᱠᱚ ᱠᱩᱨᱩᱢᱩᱴᱩ ᱫᱟᱲᱮᱜ ᱚᱱᱟ ᱵᱤᱥᱚᱭ ᱛᱮ ᱟᱵᱤᱱᱟᱜ ᱪᱮᱫ ᱨᱟᱭ ᱵᱮᱱ ᱫᱚᱦᱚᱭᱟ ᱩᱱᱠᱩ ᱴᱷᱮᱡ
ᱩᱱᱠᱩ ᱴᱷᱮᱱ ᱞᱤᱧ ᱞᱟᱹᱭᱟ ᱡᱮ ᱱᱚᱶᱟ ᱜᱮ ᱰᱤᱡᱮ ᱮᱱᱮᱡ ᱠᱚᱫᱚ ᱠᱚ ᱵᱚᱱᱫᱚᱭ ᱢᱟ ᱟᱨ ᱱᱚᱣᱟ ᱠᱚ ᱪᱟᱞᱩᱜ ᱠᱟᱱ ᱠᱷᱟᱹᱛᱤᱨ ᱛᱮᱜᱮ ᱥᱚᱢᱟᱡᱽ ᱨᱮ ᱜᱤᱫᱽᱨᱟᱹ ᱠᱚ ᱮᱠᱫᱚᱢᱮ ᱚᱞᱚᱜ ᱯᱟᱲᱦᱟᱣ ᱥᱮᱱ ᱠᱷᱚᱱ ᱦᱚᱸᱠᱚ ᱛᱟᱭᱚᱢᱚᱜ ᱠᱟᱱᱟ᱾
ᱦᱳᱭ
ᱟᱨ ᱢᱟᱱᱮ ᱟᱹᱰᱤ ᱠᱤᱪᱷᱩ ᱟᱨᱚ ᱥᱚᱢᱟᱡᱽ ᱨᱮ ᱜᱷᱚᱴᱚᱱᱟ ᱜᱷᱚᱴᱟᱜ ᱠᱟᱱᱟ ᱟᱨ ᱠᱤ ᱚᱝᱠᱟ ᱠᱷᱟᱨᱟᱯ ᱠᱷᱟᱨᱟᱯ᱾
ᱦᱳᱭ᱾
ᱟᱨ ᱚᱱᱟ ᱠᱷᱟᱹᱛᱤᱨ ᱜᱮ ᱱᱚᱣᱟ ᱠᱚ ᱰᱤᱡᱮ ᱮᱱᱤᱡ ᱠᱚᱫᱚ ᱵᱚᱱᱫᱚ ᱞᱮᱠᱷᱟᱱ ᱜᱮ ᱢᱤᱫ ᱥᱮᱫ ᱛᱮᱫᱚ ᱵᱷᱟᱜᱤᱜᱼᱟ᱾
ᱴᱷᱤᱠ ᱴᱷᱤᱠ, ᱦᱳᱭ᱾ ᱟᱨ ᱢᱤᱫᱴᱮᱱ ᱠᱟᱛᱷᱟ ᱡᱮᱞᱮᱠᱟ ᱵᱮᱱ ᱢᱮᱱ ᱠᱮᱭᱟ ᱦᱮᱸ ᱱᱚᱣᱟ ᱵᱟ ᱮᱛᱮᱫ ᱰᱟᱭᱨᱮᱠᱴᱞᱤ ᱢᱟ ᱮᱛᱮ ᱰᱟᱭᱨᱮᱠᱴᱞᱤ ᱢᱟ ᱮᱛᱚᱜ ᱦᱮᱸ ᱢᱮᱛᱟ ᱠᱚ ᱠᱷᱟᱱ ᱦᱚᱭᱛᱚ ᱦᱟᱛᱟᱟᱣ ᱢᱟᱱᱮ ᱦᱟᱛᱟᱟᱣ ᱠᱚ ᱴᱷᱤᱠ ᱜᱮᱭᱟ ᱛᱚᱵᱮ ᱦᱮᱸ ᱩᱱᱠᱩ ᱢᱟᱱᱮ ᱪᱮᱫ ᱯᱨᱚᱥᱮᱥ ᱛᱮ ᱱᱚᱣᱟ ᱠᱚ ᱵᱚᱱᱫᱚ ᱦᱚᱪᱚ ᱫᱟᱲᱮᱼᱟ ᱢᱤᱫ-ᱢᱤᱫᱴᱮᱡ ᱯᱨᱚᱥᱮᱥ ᱛᱷᱚᱲᱟ ᱜᱟᱱ ᱵᱮᱱ ᱞᱟᱹᱭ ᱟᱸᱡᱚᱢ ᱠᱮᱭᱟ ᱡᱚᱛᱚ
ᱦᱩᱸ
ᱩᱯᱟᱭ ᱟᱨᱠᱤ
ᱩᱯᱟᱭ ᱦᱩᱭᱩᱜ ᱠᱟᱱᱟ ᱠᱚᱢᱤᱴᱤ ᱥᱟᱞᱟᱜ ᱨᱚᱯᱚᱲ ᱦᱩᱭ ᱠᱚᱜᱼᱟ ᱞᱟᱦᱟᱨᱮ ᱡᱮ ᱱᱚᱣᱟ ᱠᱚ ᱡᱫᱤᱭᱳ ᱯᱮ ᱠᱚᱨᱟᱣᱭᱮᱼᱟ ᱱᱚᱣᱟ ᱠᱚᱫᱚ ᱟᱞᱚᱯᱮ ᱠᱚᱨᱟᱣᱟ ᱦᱚᱭᱛᱚ ᱚᱱᱟ ᱡᱟᱭᱜᱟ ᱨᱮ ᱴᱟᱢᱟᱠ ᱛᱩᱢᱫᱟᱜ ᱠᱚ ᱟᱹᱜᱩᱭ ᱯᱮ
ᱦᱳᱭ ᱦᱳᱭ ᱴᱷᱤᱠ ᱴᱷᱤᱠ ᱛᱚᱵᱮ ᱟᱹᱞᱤᱧ ᱫᱚᱜ ᱦᱩᱸ ᱢᱟ ᱞᱟᱹᱭ ᱵᱮᱱ
ᱟᱨ ᱪᱮᱛ ᱞᱤᱧ ᱞᱟᱹᱭᱟ
ᱚ, ᱢᱮᱱᱮᱫ ᱠᱟᱱᱟᱞᱤᱧ ᱦᱮᱸ ᱟᱹᱞᱤᱧ ᱫᱚ ᱢᱟᱱᱮ ᱠᱚᱢᱤᱴᱤ ᱫᱚ ᱟᱛᱮᱫ ᱟᱻ ᱱᱚᱣᱟ ᱜᱮ ᱮᱱᱛᱮᱫ ᱢᱟᱱᱮ ᱟᱵᱮᱫᱚᱱ ᱞᱤᱧ ᱫᱚᱦᱚᱭᱟ ᱩᱱᱠᱩ ᱴᱷᱮ
ᱦᱩᱸ
ᱟᱻ ᱢᱮᱞᱟ ᱠᱚ ᱦᱩᱭ ᱵᱟᱲᱟ ᱦᱚᱪᱚ ᱞᱮᱠᱷᱟᱡ ᱛᱚᱵᱮ ᱚᱝᱠᱟᱜᱮ ᱡᱟᱛᱮ ᱡᱮᱢᱚᱱ ᱜᱮᱴ ᱨᱮ ᱡᱟᱛᱮ ᱡᱮᱢᱚᱱ ᱢᱤᱫᱴᱮᱡ ᱯᱳᱥᱴᱟᱨ ᱞᱟᱹᱴᱩ ᱢᱟᱨᱟᱝ ᱠᱚ ᱞᱟᱜᱟᱣ ᱠᱟᱜ ᱟ ᱚᱸᱰᱮ ᱪᱮᱫ ᱪᱮᱫ ᱠᱚ ᱢᱟᱱᱮᱜᱼᱟ ᱟᱨ ᱪᱮᱫ ᱪᱮᱫ ᱠᱚ ᱵᱟᱝ ᱢᱟᱱᱮᱜᱼᱟ ᱥᱮ ᱰᱤᱡᱮᱭᱟ ᱮᱱᱮ ᱥᱮ ᱪᱮᱫ ᱪᱷᱟᱯᱨᱤ ᱮᱱᱮᱡ ᱚᱱᱟ ᱡᱟᱛᱮ ᱡᱮᱢᱚᱱ ᱚᱱᱟ ᱱᱤᱥᱮᱫ ᱜᱮᱭᱟ ᱱᱚᱣᱟ ᱱᱚᱝᱠᱟᱱᱟᱜ ᱠᱟᱛᱷᱟ ᱡᱟ ᱡᱮᱢᱚᱱ ᱠᱚ ᱚᱞ ᱫᱚᱦᱚ ᱠᱟᱜ ᱟᱨ ᱥᱟᱶ ᱥᱟᱶᱛᱮ ᱟᱹᱞᱤᱧ ᱞᱤᱧ ᱢᱮᱱᱟ ᱡᱮ ᱩᱱᱠᱩ ᱡᱟᱛᱮ ᱡᱮᱢᱚᱱ ᱢᱤᱫᱴᱮᱡ ᱟᱻ ᱥᱚᱝᱜᱚᱴᱷᱚᱱ ᱠᱚ ᱛᱮᱭᱟᱨ, ᱚᱠᱟᱴᱟᱜ ᱵᱚᱱ ᱢᱮᱱᱟᱜ ᱠᱟᱱᱟ ᱵᱚᱞᱚᱱᱴᱤᱭᱟᱨ᱾ ᱛᱚ ᱚᱱᱟ ᱡᱟᱛᱮ ᱡᱮᱢᱚᱱ ᱠᱚ ᱛᱮᱭᱟᱨ ᱟᱨ ᱚᱱᱟ ᱵᱚᱞᱚᱱᱴᱤᱭᱟᱨ ᱨᱮᱭᱟᱜ ᱠᱟᱹᱢᱤ ᱫᱚ ᱡᱟᱛᱮ ᱡᱮᱢᱚᱱ ᱱᱤᱭᱟᱹ ᱜᱮ ᱦᱩᱭᱩᱼᱟ ᱚᱠᱚᱭ ᱚᱠᱟᱨᱮ ᱪᱮᱫ ᱮ ᱪᱮᱠᱟᱹᱭᱫᱟ ᱥᱮ ᱵᱟᱭ ᱪᱮᱠᱟᱹᱭᱫᱟ ᱛᱚ, ᱩᱝᱠᱩ ᱢᱟᱠᱚ ᱵᱟᱰᱟᱭ ᱫᱚᱦᱚᱣᱟ ᱡᱟᱦᱟᱱᱟ ᱥᱮ ᱱᱚᱣᱟ ᱱᱤᱥᱮᱫᱽ ᱜᱮᱭᱟ ᱛᱚ ᱚᱱᱮ ᱚᱱᱟᱞᱤᱧ ᱢᱮᱱᱟ᱾ ᱛᱚ ᱚᱱᱟ ᱡᱩᱫᱤ ᱠᱚ ᱫᱚᱦᱚᱭᱟ ᱛᱚᱵᱮ ᱚᱱᱟ ᱡᱟᱜᱟᱨᱮ ᱰᱤᱡᱮ ᱮᱱᱮᱡ ᱪᱷᱟᱯᱨᱤ ᱮᱱᱮᱡ ᱴᱳᱴᱟᱞ ᱜᱮ ᱵᱚᱱᱫᱚ ᱩᱛᱟᱹᱨᱚᱜᱼᱟ᱾ ᱛᱚ ᱟᱹᱞᱤᱧ ᱫᱚ ᱱᱚᱣᱟ ᱜᱮ ᱞᱟᱹᱭ ᱛᱮᱞᱤᱧ ᱢᱮᱱ ᱠᱚᱞᱤᱧ ᱜᱚᱴᱟᱭᱟ᱾
ᱩᱸᱻ ᱢᱟᱱᱮ ᱢᱤᱫᱥᱮᱱ ᱛᱮ ᱱᱚᱣᱟ ᱦᱚᱧ ᱞᱟᱹᱭ ᱪᱟᱹᱭᱟ ᱡᱮ ᱢᱤᱫ ᱯᱚᱠᱠᱷᱮ ᱛᱮᱫᱚ ᱚᱨᱜᱮᱥᱴᱟᱨ ᱵᱟᱝ ᱦᱩᱭᱩᱜ ᱜᱮ ᱵᱷᱟᱜᱤᱜᱼᱟ᱾
ᱟᱪᱪᱷᱟ
ᱚᱨᱠᱮᱥᱴᱟᱨ ᱦᱩᱭᱩᱜ ᱠᱟᱱᱟ ᱢᱟᱱᱮ ᱜᱮ ᱡᱷᱚᱛᱚ ᱜᱤᱫᱽᱨᱟᱹ ᱜᱮᱠᱚ ᱪᱟᱞᱟᱜ ᱠᱟᱱᱟ ᱚᱠᱚᱭ ᱫᱚ ᱢᱟᱱᱟᱭᱮᱭᱟ ᱟᱨ ᱢᱟᱱᱟᱭᱮ ᱨᱮᱦᱚᱸᱢ ᱪᱤᱞᱤ ᱦᱚᱸ ᱜᱮ ᱵᱟᱠᱚ ᱟᱸᱡᱚᱢᱟ᱾
ᱦᱩᱸ ᱟᱫᱚ ᱚᱱᱮ ᱠᱚ ᱢᱮᱱᱟ ᱮᱠᱪᱩᱭᱮᱞᱤ ᱱᱚᱣᱟ ᱢᱟ ᱤᱭᱟᱹ ᱠᱟᱱᱟ ᱛᱚ ᱢᱟᱱᱮ ᱢᱟᱱᱮ ᱠᱷᱩᱥᱤ ᱟᱨ ᱨᱟᱹᱥᱠᱟᱹ ᱨᱮᱭᱟᱜ ᱵᱤᱥᱚᱭ ᱠᱟᱱᱟ ᱟᱫᱚ ᱢᱟᱱᱮ ᱢᱟᱱᱟ ᱠᱩ ᱞᱮᱠᱷᱟᱡ ᱫᱚ ᱚᱛᱮ ᱵᱟᱠᱚ ᱵᱩᱡᱷᱟᱹᱣ ᱜᱮᱭᱟ ᱛᱚᱵᱮ ᱚᱸᱰᱮ ᱦᱚᱸ᱾
ᱦᱩᱸ ᱦᱩᱸ ᱵᱟᱝᱜᱮ ᱦᱳᱭᱳᱜ ᱠᱷᱟᱱ ᱦᱳᱭᱳᱜ ᱢᱟ ᱠᱤᱱᱛᱩ ᱚᱝᱠᱟ᱾ ᱮᱢᱚᱱ ᱵᱷᱟᱵᱛᱮ ᱦᱩᱭᱩᱜᱭ ᱢᱟ ᱡᱟᱨ ᱡᱚᱱᱱᱮ ᱛᱮ ᱫᱩᱱᱭᱟᱹ ᱦᱚᱸ ᱟᱞᱚ ᱫᱩᱨᱱᱟᱢᱚᱜ ᱢᱟ ᱟᱵᱚ ᱥᱟᱱᱛᱟᱲ ᱠᱚ ᱟᱞᱚ ᱠᱚ ᱫᱩᱨᱱᱟᱢᱚᱜ ᱢᱟ ᱮᱴᱟᱜ ᱡᱟᱹᱛᱤ ᱴᱷᱮᱱ ᱠᱷᱚᱱ᱾
ᱦᱳᱭ ᱦᱳᱭ ᱡᱟᱛᱮ ᱡᱮᱢᱚᱱ ᱠᱤᱪᱷᱩ ᱠᱤᱪᱷᱩ ᱯᱨᱚᱛᱤᱵᱚᱱᱫᱷᱟ ᱠᱚ ᱯᱨᱚᱛᱤᱵᱚᱱᱫᱷᱚᱠᱚᱛᱟ ᱠᱚ ᱫᱚᱦᱚᱭ ᱵᱟᱝ ᱟᱪᱪᱷᱟ᱾ ᱴᱷᱤᱠ ᱟᱹᱞᱤᱧ ᱦᱚᱸ ᱚᱱᱟ ᱜᱮᱞᱤᱧ ᱢᱮᱱᱫᱟ ᱡᱟᱛᱮ ᱡᱮᱢᱚᱱ ᱠᱚ ᱦᱩᱭᱪᱚᱭᱮᱴ ᱚᱱᱟ ᱫᱚ ᱡᱟᱦᱟᱱ ᱠᱚᱭᱯᱷᱮᱛ ᱵᱟᱹᱱᱩᱜ ᱾
ᱛᱟᱣ ᱾ ᱢᱟᱱᱮ ᱠᱚᱢᱤᱴᱤ ᱠᱚ ᱦᱩᱭ ᱦᱚᱪᱚᱭᱮᱫ ᱨᱮᱦᱚᱸ ᱩᱱᱠᱩ ᱦᱚᱸ ᱱᱚᱝᱠᱟ ᱫᱟᱭᱤᱛ ᱛᱚ ᱠᱚ ᱦᱟᱛᱟᱣ ᱢᱟ ᱡᱟᱨ ᱡᱚᱱᱱᱚ ᱛᱮ ᱦᱩᱭᱩᱜ ᱠᱟᱱᱟ ᱡᱮ ᱯᱨᱳᱜᱨᱟᱢ ᱠᱚ ᱦᱩᱭ ᱦᱚᱪᱚᱭᱮᱫᱼᱟ ᱚᱱᱟ ᱠᱚ ᱵᱤᱥᱚᱭ ᱛᱮ ᱠᱷᱟᱨᱟᱯ ᱠᱤᱪᱷᱩ ᱟᱞᱚ ᱦᱩᱭᱩᱜ ᱢᱟ᱾
ᱚᱱᱠᱟ ᱠᱩᱲᱤ ᱜᱤᱫᱽᱨᱟᱹ ᱠᱚᱲᱟ ᱜᱤᱫᱽᱨᱟᱹ ᱦᱟᱺᱰᱤ ᱯᱟᱹᱣᱨᱟᱹ ᱠᱚ ᱧᱩᱭᱮᱜᱼᱟ ᱾ ᱠᱚᱱᱳ ᱞᱤᱢᱤᱴ ᱵᱟᱠᱚ ᱫᱚᱦᱚᱭᱮᱼᱟ ᱱᱚᱣᱟ ᱠᱚᱫᱚ ᱮᱠᱫᱚᱢ ᱵᱚᱱᱫᱚ ᱩᱪᱤᱛ ᱠᱟᱱᱟ ᱾